ᱚᱦ ᱦᱮᱞᱳ ᱾
ᱦᱳᱭ ᱡᱚᱦᱟᱨ ᱜᱮ ᱜᱚᱢᱠᱮ᱾
ᱦᱳᱭ ᱡᱚᱦᱟᱨ ᱜᱮ, ᱟᱹᱞᱤᱧᱟᱜ ᱨᱚᱲᱵᱮᱱ ᱟᱸᱡᱚᱢᱮᱜᱼᱟ ᱥᱮ?
ᱦᱳᱭ ᱜᱚᱝᱠᱮ ᱟᱸᱡᱚᱢ ᱧᱟᱢ ᱫᱟᱞᱤᱧ, ᱟᱞᱤᱧᱟᱜ ᱵᱮᱱ ᱟᱸᱡᱚᱢ ᱫᱟᱥᱮ?
ᱦᱳᱭ ᱟᱸᱡᱚᱢᱮᱜ ᱜᱮᱭᱟᱞᱮ ᱾
ᱚ ᱟᱪᱪᱷᱟ ᱟᱪᱪᱷᱟ᱾
ᱳᱭ ᱫᱟᱠᱟ ᱠᱚ ᱡᱚᱢ ᱠᱮᱜᱼᱟ ᱵᱮᱱ ᱥᱮ ᱵᱟᱝ?
ᱦᱳᱭ ᱜᱚᱝᱠᱮ ᱰᱟᱠᱟ ᱠᱚᱫᱚᱞᱤᱧ ᱡᱚᱢ ᱠᱮᱜᱼᱟ ᱾
ᱟᱪᱪᱷᱟ ᱡᱷᱚᱛᱚ ᱦᱚᱲ ᱜᱮ ᱥᱟᱱᱟᱢ ᱠᱚᱜᱮ ᱱᱟᱯᱟᱭ ᱜᱮᱭᱟ ᱠᱚ?
ᱦᱳᱭ ᱜᱚᱢᱠᱮ ᱱᱟᱯᱟᱭ ᱜᱮᱭᱟ ᱠᱚ ᱥᱟᱱᱟᱢ ᱠᱚᱜᱮ ᱚᱲᱟᱜ ᱨᱮᱱ ᱥᱟᱱᱟᱢ ᱠᱚᱜᱮ ᱟᱹᱞᱤᱧ ᱦᱚᱸ ᱪᱟᱸᱫᱳ ᱪᱟᱸᱫᱳ ᱵᱚᱸᱜᱭᱟᱜ ᱫᱟᱭᱟᱛᱮ ᱟᱯᱟᱛᱚᱛᱚ ᱱᱟᱯᱟᱭ ᱜᱮ ᱢᱮᱱᱟᱜ ᱞᱮᱭᱟ ᱾
ᱟᱪᱪᱷᱟ᱾ ᱛᱟᱦᱞᱮ ᱜᱚᱝᱠᱮ ᱚᱱᱛᱮ ᱫᱚ ᱦᱟᱸ ᱪᱮᱫᱠᱟ ᱫᱟᱜ ᱵᱟᱲᱟᱭᱮᱫ ᱜᱮᱭᱟ ᱥᱮ ᱵᱟᱭ ᱫᱟᱜ ᱮᱜᱼᱟ? ᱪᱮᱫ ᱞᱮᱠᱟ ᱚᱱᱛᱮ ᱫᱚ ᱫᱟᱜ ᱵᱟᱲᱟᱭᱼᱟ ᱥᱮ ᱵᱟᱭ ᱫᱟᱜ ᱮᱜᱼᱟ?
ᱦᱳᱭ ᱜᱚᱢᱠᱮ ᱰᱟᱜ ᱫᱟᱭ ᱡᱟᱹᱥᱛᱤ ᱜᱮ ᱰᱟᱜ ᱫᱟ᱾
ᱟᱪᱪᱷᱟ
ᱛᱟᱦᱚᱞᱮ ᱨᱚᱦᱚᱭ ᱵᱟᱲᱟ ᱛᱤᱱᱟᱹᱜ ᱥᱟᱺᱜᱤᱧ ᱦᱟᱸᱜ ᱵᱮᱱ ᱨᱚᱦᱚᱭ ᱵᱟᱲᱟ ᱦᱩᱭ ᱠᱟ ᱚᱲᱟᱜ ᱠᱚᱨᱮ ᱛᱤᱱᱟᱹᱜ ᱜᱮ ᱠᱚ ᱨᱚᱦᱚᱭ ᱠᱮᱫᱼᱟ?
ᱨᱚᱦᱚᱭ ᱨᱚᱦᱚᱭ ᱫᱚ ᱜᱚᱝᱠᱮ ᱟᱯᱟᱛᱚᱛᱚ ᱱᱤᱛᱚᱜ ᱫᱚ ᱥᱟᱹᱨᱫᱤ ᱪᱷᱩᱴᱟᱹᱣ ᱦᱩᱭ ᱠᱟᱱᱟ, ᱟᱨ ᱠᱤ ᱫᱟᱜ ᱵᱟᱲᱟᱭ ᱫᱟᱭ ᱛᱚ ᱜᱚᱝᱠᱮ, ᱟᱨ ᱱᱤᱭᱟᱹ ᱫᱟᱜ ᱵᱷᱳᱨ ᱜᱮ ᱨᱚᱦᱚᱭ ᱵᱟᱲᱟᱭ ᱦᱩᱭᱩᱜᱼᱟ, ᱟᱨᱚ ᱫᱟᱜ ᱠᱚ ᱥᱤᱛᱩᱝ ᱵᱟᱲᱟ ᱞᱮᱠᱷᱟᱱᱮ ᱟᱨᱚ ᱫᱟᱜ ᱠᱚ ᱟᱸᱡᱮᱫ ᱠᱚᱛᱮ ᱡᱟ ᱠᱷᱮᱛ ᱠᱚᱨᱮᱜ,
ᱛᱚᱵᱮ ᱟᱯᱮ ᱥᱮ ᱞᱚᱜᱚᱱ ᱠᱚ ᱦᱟᱸᱜ ᱠᱚ ᱨᱚᱦᱚᱭ ᱵᱟᱲᱟᱭᱮᱜᱼᱟ?
ᱦᱳᱭ ᱜᱚᱝᱠᱮ ᱟᱞᱮᱥᱮᱫ ᱫᱚ ᱞᱚᱜᱚᱱ ᱜᱮᱠᱚ ᱨᱚᱦᱚᱭᱮᱜᱼᱟ ᱾ ᱜᱚᱝᱠᱮ ᱟᱵᱮᱱ ᱫᱚ ᱛᱤᱱᱟᱹᱜ ᱜᱟᱱ ᱵᱮᱱ ᱨᱚᱦᱚᱭ ᱠᱮᱫ ᱛᱮ?
ᱟ ᱱᱚᱛᱮ ᱫᱚ ᱦᱟᱸᱜ ᱜᱚᱢᱠᱮ ᱦᱟᱸᱜ ᱟᱹᱣᱨᱤ ᱦᱟᱸᱜ ᱫᱟᱜ ᱵᱟᱲᱟᱭᱮᱜᱼᱟ, ᱱᱚᱛᱮ ᱫᱚ ᱚ ᱦᱚᱞᱟ ᱠᱟᱹᱴᱤᱡ ᱫᱟᱜ ᱠᱮᱜᱼᱟᱭ ᱟᱨ ᱱᱚᱛᱮ ᱫᱚ ᱦᱟᱸᱜ ᱱᱮ ᱦᱚᱞᱟ ᱢᱟᱫᱷᱮᱨ ᱫᱟᱜ ᱵᱟᱲᱟ ᱠᱟᱛᱮ ᱱᱟ ᱠᱟᱹᱴᱤᱡ ᱱᱟᱦᱮᱞ ᱠᱚ ᱥᱤ ᱵᱟᱲᱟᱭᱮᱜᱼᱟ ᱾ ᱨᱚᱦᱚᱭ ᱫᱚ ᱦᱟᱸᱜ ᱤᱱᱟᱹᱜ ᱵᱟᱨᱤ ᱟᱹᱣᱨᱤ ᱠᱚ ᱟᱨᱟᱢᱵᱚᱭᱟ,
ᱚ ᱟᱪᱪᱷᱟ᱾
ᱠᱚ ᱟᱨᱟᱢᱵᱚ ᱵᱟᱲᱟ ᱠᱟᱜ ᱜᱮᱭᱟ, ᱟᱫᱚ ᱦᱟᱸᱜ ᱟᱹᱣᱨᱤ ᱦᱟᱸᱜ ᱱᱮ ᱦᱚᱲ ᱫᱚ ᱟᱹᱣᱨᱤ ᱟᱨᱟᱢᱵᱚ ᱵᱟᱲᱟᱭ ᱦᱩᱭᱩᱜᱼᱟ ᱾
ᱟᱪᱪᱷᱟ᱾ ᱟᱨ ᱜᱚᱢᱠᱮ ᱞᱟᱹᱭ ᱫᱟᱹᱞᱤᱧ ᱪᱟᱥ-ᱵᱟᱥ ᱫᱚ ᱪᱤᱠᱟᱹ ᱟᱨᱠᱤ ᱴᱮᱠᱴᱟᱨ ᱠᱚᱛᱮ ᱜᱮᱵᱮᱱ ᱥᱤ ᱵᱟᱲᱟᱭᱫᱟ ᱥᱮ ᱰᱟᱹᱝᱨᱤ ᱱᱟᱦᱮᱞ?
ᱵᱟᱝᱜᱮ ᱱᱤᱛᱚᱜ ᱫᱚ ᱱᱚᱛᱮ ᱫᱚ ᱦᱟᱸᱜ ᱰᱟᱹᱝᱨᱤ ᱠᱚᱫᱚ ᱦᱟᱸᱜ ᱵᱟᱹᱱᱩᱜ ᱠᱚᱛᱟᱞᱤᱧᱟ ᱾ ᱴᱮᱠᱴᱟᱨ ᱵᱟᱲᱟ ᱛᱮᱜᱮ ᱥᱤ ᱵᱟᱲᱟᱭ ᱦᱩᱭᱩᱜ ᱜᱮᱭᱟ ᱾ ᱟᱫᱚ ᱦᱟᱸᱜ ᱚ ᱴᱮᱠᱴᱟᱨ ᱵᱷᱚᱨᱥᱟ ᱥᱮ ᱢᱟᱱᱮ ᱦᱟᱸᱜ ᱡᱤᱫᱤ ᱦᱟᱸᱜ ᱦᱟᱹᱱᱤ ᱚᱠᱚᱭ ᱟᱹᱜᱩ ᱠᱟᱜᱼᱟ ᱚᱱᱟ ᱦᱟᱸᱜ ᱦᱟᱹᱱᱤ ᱦᱟᱱᱛᱮ ᱨᱮ ᱥᱤ ᱞᱮᱠᱷᱟᱡ ᱠᱚ ᱦᱟᱸᱱᱛᱮ ᱦᱟᱸᱜ ᱴᱮᱠᱴᱟᱨ ᱠᱚ ᱴᱷᱤᱠ ᱴᱷᱤᱠᱟᱹᱱ ᱵᱟᱝ ᱧᱟᱢᱚᱜ ᱠᱟᱱᱟ ᱾
ᱚ ᱟᱪᱪᱷᱟ ᱟᱪᱪᱷᱟ᱾
ᱛᱟᱦᱚᱞᱮ ᱜᱚᱝᱠᱮ ᱦᱟᱸᱜ ᱢᱤᱫᱴᱤᱡ ᱠᱟᱛᱷᱟ ᱞᱤᱧ ᱦᱟᱸᱜ ᱞᱟᱹᱭᱟᱞᱤᱧ ᱦᱟᱸᱜ,
ᱦᱳᱭ ᱜᱚᱝᱠᱮ ᱞᱟᱹᱭ ᱵᱮᱱ ᱾
ᱟᱵᱚ ᱢᱟ ᱦᱟᱸᱜ ᱱᱚᱜᱼᱚᱭ ᱢᱟᱱᱮ ᱪᱮᱫ ᱞᱤᱧ ᱞᱟᱹᱭᱟ ᱦᱟᱸᱜ, ᱥᱩᱫᱩ ᱦᱟᱸᱜ ᱱᱚᱜᱼᱚ ᱚᱱᱟ ᱠᱚᱵᱚᱱ ᱨᱚᱯᱚᱲᱟ ᱦᱟᱸᱜ ᱮᱭ ᱨᱚᱦᱚᱭ ᱠᱮᱜᱼᱟ ᱵᱮᱱ ᱥᱮ ᱵᱟᱵᱮᱱ ᱨᱚᱦᱚᱭ ᱠᱮᱫᱼᱟ ᱠᱟᱹᱴᱤᱡ ᱥᱚᱢᱟᱡᱽ ᱥᱮᱫ ᱪᱟᱞᱟᱣ ᱞᱮᱠᱷᱟᱡ ᱵᱟᱭ ᱜᱟᱱᱚᱜ ᱜᱮᱭᱟ?
ᱦᱳᱭ ᱜᱚᱝᱠᱮ ᱚᱵᱚᱥᱥᱚᱭ, ᱟᱹᱰᱤ ᱵᱷᱟᱹᱜᱤ᱾
ᱟᱵᱚ ᱫᱚ ᱦᱟᱸᱜ ᱱᱚᱣᱟ ᱠᱷᱟᱹᱞᱤ ᱵᱚᱱ ᱨᱚᱯᱚᱲᱟ ᱦᱟᱸᱜ ᱦᱮᱸ ᱟᱯᱮ ᱯᱮ ᱨᱚᱦᱚᱭ ᱠᱮᱜᱼᱟ ᱥᱮ ᱵᱟᱝ, ᱚᱝᱠᱟ ᱠᱷᱟᱹᱞᱤ ᱵᱚ ᱨᱚᱯᱚᱲ ᱛᱟᱦᱮᱸᱱᱟ ᱮᱠᱴᱩ ᱟᱵᱚᱣᱟᱜ ᱤᱭᱟᱹ ᱥᱮᱫ ᱵᱚᱱ ᱪᱟᱞᱟᱣ ᱞᱮᱠᱷᱟᱡ ᱫᱚ ᱠᱟᱹᱴᱤᱡ ᱵᱟᱭ ᱜᱟᱱᱚᱜ ᱠᱮᱭᱟ?
ᱦᱳᱭ ᱜᱚᱝᱠᱮ ᱜᱟᱱᱚᱜ ᱜᱮᱭᱟ ᱟᱫᱚ ᱢᱟ ᱞᱟᱹᱭ ᱵᱮᱱ, ‌ ᱥᱚᱢᱟᱡᱽ ᱨᱮᱭᱟᱜ ᱠᱟᱛᱷᱟ ᱠᱚ᱾
ᱥᱚᱢᱟᱡᱽ ᱵᱚᱞ ᱛᱮ ᱪᱮᱫ ᱞᱮᱠᱟ ᱦᱟᱸᱜ ᱢᱟᱱᱮ ᱢᱮᱱ ᱜᱮᱭᱟ ᱟᱞᱤᱧᱟᱜ ᱦᱚᱸᱜᱼᱚᱭ ᱡᱟᱸᱦᱟ ᱦᱟᱸᱜ ᱟᱵᱚ ᱥᱚᱨᱦᱟᱭ ᱠᱚ ᱥᱮ ᱵᱟᱦᱟ ᱞᱮᱠᱟ ᱵᱟᱦᱟ ᱠᱚ ᱦᱟᱸᱜ ᱢᱟᱱᱮ, ᱟᱫᱚ ᱱᱤᱛᱚᱜ ᱫᱚ ᱦᱟᱸᱜ ᱠᱟᱨᱟᱢ ᱜᱮ ᱦᱟᱸᱜ ᱥᱮᱴᱮᱨ-ᱚᱜ ᱠᱟᱱᱟ,
ᱦᱳᱭ ᱜᱚᱝᱠᱮ᱾
ᱟᱫᱚ ᱦᱟᱸᱜ ᱠᱟᱨᱟᱢ ᱫᱚ ᱦᱟᱸᱜ ᱪᱮᱫ ᱞᱮᱠᱟ ᱯᱮ ᱢᱟᱱᱟᱣ ᱵᱟᱲᱟᱭ ᱜᱮᱭᱟ ᱚᱱᱛᱮ ᱫᱚ ᱟᱯᱮ ᱥᱮᱱ ᱫᱚ ᱦᱟᱸᱜ?
ᱜᱚᱝᱠᱮ ᱞᱟᱹᱭ ᱛᱮ ᱫᱚ ᱠᱟᱨᱟᱢ ᱫᱚ ᱟᱫᱚ ᱠᱷᱟᱡ ᱫᱚ ᱴᱚᱞᱟ ᱨᱮᱞᱮ ᱠᱟᱨᱟᱢᱚᱜᱼᱟ ᱛᱚ ᱟᱫᱚ ᱠᱷᱟᱡ ᱫᱚ, ᱠᱟᱨᱟᱢ ᱢᱟ ᱥᱟᱱᱟᱢ ᱦᱚᱲᱟᱜ ᱠᱟᱱ ᱜᱮᱭᱟ ᱢᱟᱹᱭ ᱛᱟᱠᱚ, ᱵᱟᱵᱩ ᱛᱟᱠᱚ, ᱵᱟᱵᱟ ᱛᱟ ᱠᱚ, ᱵᱟᱵᱟ ᱟᱭᱳ ᱛᱟᱠᱚ ᱥᱟᱱᱟᱢ ᱥᱟᱱᱛᱟᱲ ᱦᱚᱯᱚᱱᱟᱜ ᱠᱟᱱ ᱜᱮᱭᱟ᱾ ᱟᱫᱚ ᱠᱷᱟᱡ ᱫᱚ ᱠᱟᱨᱟᱢ ᱫᱚ ᱪᱮᱫ ᱠᱟ ᱢᱟᱱᱮ ᱞᱤᱧ ᱞᱟᱹᱭ ᱟᱵᱮᱱᱟ ᱟᱵᱮᱱ ᱫᱚ ᱵᱮᱱ ᱵᱟᱲᱟᱭᱟ ᱥᱮ ᱵᱟᱝ ᱠᱟᱨᱟᱢ ᱵᱚᱸᱜᱟ ᱫᱚ, ᱟᱹᱰᱤ ᱧᱩᱛᱩᱢ ᱟᱱᱤᱡ ᱵᱚᱸᱜᱟ ᱠᱟᱱᱟᱭ᱾ ᱟᱹᱰᱤ
ᱪᱮᱫ ᱞᱤᱧ ᱞᱟᱹᱭᱟ ᱠᱟᱨᱚᱱ ᱫᱚ ᱦᱟᱸᱜ ᱢᱟᱱᱮ ᱟᱹᱰᱤ ᱵᱷᱮᱜᱟᱨ ᱢᱮᱱᱟᱜ ᱜᱮᱭᱟ᱾ ᱵᱚᱞᱛᱮ ᱜᱮᱞᱮ ᱡᱟᱸᱦᱟ ᱟᱵᱚ ᱥᱳᱞᱳ ᱟᱱᱟ ᱢᱤᱫᱴᱤᱡ ᱵᱚ ᱠᱟᱨᱟᱢ ᱚᱜ ᱜᱮᱭᱟ, ᱥᱮ ᱜᱚᱡ ᱠᱟᱨᱟᱢ ᱢᱮᱱᱟᱜᱼᱟ, ᱜᱚᱡ ᱠᱟᱨᱟᱢ ᱵᱚᱞ ᱛᱮ ᱢᱮᱱ ᱜᱟᱱᱚᱜᱼᱟ, ᱚᱱᱟ ᱫᱚ ᱚᱲᱟᱜ ᱚᱲᱟᱜ ᱠᱚ ᱠᱟᱨᱟᱢᱚᱜ ᱜᱮᱭᱟ᱾ ᱚᱲᱟᱜ ᱵᱚᱞ ᱛᱮ ᱦᱮᱸ ᱡᱟᱸᱦᱟᱭ ᱠᱚ ᱠᱟᱨᱟᱢᱚᱜ ᱜᱮᱭᱟ ᱚᱲᱟᱜ ᱠᱚᱨᱮ ᱚᱱᱟ ᱫᱚ ᱦᱟᱸᱜ ᱜᱚᱡ ᱠᱟᱨᱟᱢ ᱠᱚ ᱢᱮᱛᱟᱜ ᱜᱮᱭᱟ᱾
ᱦᱳᱭ ᱦᱳᱭ᱾
ᱟᱨ ᱡᱟᱸᱦᱟ ᱟᱵᱚ ᱥᱳᱞᱳ ᱟᱱᱟ ᱵᱚᱱ ᱠᱟᱨᱟᱢ ᱚᱜ ᱜᱮᱭᱟ᱾ ᱥᱳᱞᱳ ᱟᱱᱟ ᱦᱟᱸᱜ ᱡᱚᱛᱚ ᱢᱟᱹᱭ ᱵᱟᱹᱵᱩ, ᱢᱟᱹᱭ ᱛᱟᱠᱚ ᱠᱚ ᱠᱟᱨᱟᱢ ᱠᱚ ᱦᱟᱹᱨ ᱜᱮᱭᱟ, ᱟᱨ ᱵᱟᱹᱵᱩ ᱛᱟᱠᱚ ᱦᱚᱸ ᱠᱚ ᱵᱟᱨᱭᱟ ᱜᱟᱱ ᱩᱝᱠᱤᱱ ᱩᱯᱟᱹᱥ ᱵᱟᱲᱟᱭ ᱜᱮᱭᱟ᱾ ᱩᱯᱟᱹᱥ ᱵᱚ ᱞᱮ ᱪᱮᱫ ᱠᱟ ᱠᱤᱱ ᱦᱟᱸᱜ ᱡᱟᱸᱦᱟ ᱞᱟᱹᱠᱛᱤ ᱨᱮ ᱠᱚ ᱞᱟᱜᱟᱣ ᱠᱤᱱ ᱜᱮᱭᱟ᱾
ᱦᱳᱭ ‌ᱦᱳᱭ᱾
ᱚᱱᱟ ᱫᱚ ᱦᱟᱸᱜ, ᱥᱟᱵ ᱠᱟᱜ ᱢᱮ ᱥᱳᱞᱳ ᱟᱱᱟ ᱠᱟᱨᱟᱢ ᱠᱟᱱᱟ᱾ᱟᱨ ᱦᱟᱸᱜ ᱜᱚᱡ ᱠᱟᱨᱟᱢ ᱠᱚ ᱤᱭᱟᱹ ᱠᱚ ᱢᱮᱱᱟᱜ ᱜᱮ ᱛᱟᱵᱚᱱ ᱜᱮᱭᱟ ᱦᱟᱸᱜ᱾ ᱟᱫᱚ ᱟᱯᱮ ᱥᱮᱫ ᱫᱚ ᱦᱟᱸᱜ ᱚᱠᱟ ᱞᱮᱠᱟ ᱢᱟᱱᱟ ᱵᱟᱲᱟᱣ ᱵᱟᱛᱟᱣ ᱜᱮᱭᱟ, ᱪᱮᱫ ᱠᱟᱨᱟᱢ ᱠᱚ ᱜᱮ ᱦᱳᱭᱳᱜ ᱜᱮᱭᱟ‌ᱟᱯᱮ ᱥᱮᱱ ᱫᱚ ᱦᱟᱸᱜ᱾
ᱜᱚᱝᱠᱮ ᱛᱚᱵᱮ ᱟᱵᱮᱱ ᱞᱟᱹᱭ ᱵᱮᱱ ᱥᱮ ᱟᱵᱮᱱ ᱥᱮᱫ ᱫᱚ ᱪᱮᱫ-ᱼ ᱚᱠᱟ ᱠᱟᱨᱟᱢ ᱚᱠᱟ ᱴᱟᱜ ᱠᱟᱨᱟᱢ ᱦᱩᱭᱩᱜ ᱜᱮᱭᱟ?
ᱟᱞᱮ ᱥᱮᱱ ᱦᱚᱸ ᱦᱟᱸᱜ ᱱᱚᱝᱠᱟ ᱡᱟᱸᱦᱟ ᱟᱵᱚ ᱥᱳᱞᱳ ᱟᱱᱟ ᱦᱟᱸᱜ ᱤᱭᱟᱹ ᱫᱤᱭᱟᱹ ᱠᱟᱨᱟᱢ ᱜᱮ ᱦᱳᱭᱳᱜ ᱜᱮᱭᱟ, ᱱᱚᱝᱠᱟ ᱜᱮ ᱦᱟᱸᱜ ᱩᱱ ᱢᱟᱱᱟᱣ ᱵᱟᱛᱟᱜ ᱟᱹᱜᱩ ᱦᱩᱭ ᱟᱠᱟᱱᱟ ᱟᱫᱚ ᱡᱟᱸᱦᱟ ᱯᱟᱥᱮᱨ ᱟᱹᱛᱩ ᱠᱚ ᱦᱟᱸᱜ ᱢᱮᱱᱟᱜ ᱜᱮᱭᱟ, ᱢᱚᱴᱟ ᱢᱩᱴᱤ ᱥᱟᱛ ᱟᱴ ᱠᱤᱞᱳ ᱥᱟᱺᱜᱤᱧ ᱠᱚᱨᱮ, ‌ᱚᱝᱠᱟ ᱫᱚ ᱦᱟᱸᱜ ᱧᱮᱞ ᱠᱟᱜ ᱟᱞᱤᱧ ᱚᱱᱟ ᱫᱚ ᱦᱟᱸᱜ ᱜᱚᱡ ᱠᱟᱨᱟᱢ ᱠᱚ ᱢᱟᱱᱟᱣ ᱜᱮᱭᱟ ᱜᱷᱚᱨᱮ ᱢᱟᱱᱮ ᱚᱲᱟᱜ ᱚᱲᱟᱜ ᱯᱤᱪᱷᱩ ᱠᱚ ᱢᱟᱱᱟᱣ ᱜᱮᱭᱟ᱾ ᱡᱟᱸᱦᱟ ᱠᱚ ᱢᱟᱱᱟᱣᱟ ᱩᱝᱠᱩ ᱠᱚ ᱢᱟᱱᱟᱣ ᱵᱟᱲᱟᱭ ᱜᱮᱭᱟ,
ᱦᱳᱭ᱾
ᱛᱟᱦᱞᱮ ᱚᱱᱛᱮ ᱫᱚ ᱦᱟᱸᱜ ᱪᱮᱫ ᱞᱮᱠᱟ ᱠᱚ ᱢᱟᱱᱟᱣ ᱵᱟᱲᱟᱭ ᱜᱮᱭᱟ?
ᱚᱝᱠᱮ ᱟᱵᱮᱱ ᱞᱮᱠᱟ ᱜᱮ ᱱᱚᱛᱮ ᱦᱚᱸ ᱥᱳᱞᱳ ᱟᱱᱟ ᱟᱛᱮᱫ ᱜᱮ ᱠᱚ ᱢᱟᱱᱟᱣ ᱜᱮᱭᱟ᱾
ᱟᱪᱪᱷᱟ ᱟᱪᱪᱷᱟ ᱾ ᱛᱟᱦᱞᱮ ᱜᱚᱝᱠᱮ ᱢᱮᱱ ᱟᱞᱤᱧ ᱟᱵᱮᱱ ᱫᱚ ᱦᱟᱸᱜ ᱢᱟᱱ ᱥᱮ ᱛᱩᱝ ᱠᱟᱱᱟ ᱵᱮᱱ? ᱥᱮ ᱵᱟᱦᱟᱨ ᱤᱭᱟᱹ ᱪᱮᱜ ᱠᱚ ᱢᱮᱱᱟᱜᱼᱟ ᱥᱤᱠᱟᱹᱨ ᱠᱟᱹᱥᱤ ᱪᱮᱜ ᱞᱮᱠᱟ ᱠᱚ ᱢᱮᱱᱟ ᱾ᱢᱟᱱᱮ ᱪᱮᱜ ᱟᱵᱮᱱ ᱫᱚ ᱚᱠᱟ ᱪᱚᱠ ᱯᱟᱲᱟᱜ ᱜᱮᱭᱟ᱾ᱢᱟᱱ?
ᱦᱚᱸ ᱟᱹᱞᱤᱧ ᱫᱚ ᱢᱟᱱ ᱫᱤᱥᱚᱢ ᱠᱟᱱᱟ ᱞᱤᱧ ᱜᱚᱝᱠᱮ᱾
ᱟᱪᱪᱷᱟ ᱴᱷᱤᱠ ᱜᱮᱭᱟ ᱚᱱᱟ ᱦᱚᱸ ᱱᱟᱯᱟᱭ ᱜᱮ᱾
ᱦᱚᱜ ᱦᱳ
ᱫᱚ ᱦᱟᱸᱜ ᱤᱭᱟᱹ ᱥᱚᱨᱦᱟᱭ ᱠᱚ ᱫᱚ ᱪᱮᱫ ᱞᱮᱠᱟ ᱠᱚ ᱢᱟᱱᱟᱣ ᱵᱟᱲᱟᱭ ᱜᱮᱭᱟ?
ᱥᱚᱨᱦᱟᱭ ᱫᱚ ᱜᱚᱝᱠᱮ ᱟᱹᱰᱤ ᱡᱟᱠ ᱡᱚᱢᱚᱠ ᱜᱮᱞᱮ ᱢᱟᱱᱟᱣ ᱜᱮᱭᱟ᱾ ᱟᱫᱚ ᱠᱷᱟᱡ ᱫᱚ ᱢᱟᱱᱮ ᱩᱝᱠᱟ ᱢᱟᱱᱮ ᱪᱮᱜ ᱞᱤᱧ ᱞᱟᱹᱭ ᱟᱵᱮᱱᱟ ᱾ ᱟᱞᱮ ᱱᱚᱣᱟ ᱴᱚᱞᱟ ᱨᱮᱭᱟᱜ ᱥᱚᱨᱦᱟᱭ ᱛᱚᱵᱮᱱ ᱵᱟᱲᱟᱭ ᱜᱮᱭᱟ ᱾
ᱦᱳᱭ,
ᱦᱳᱭ ᱦᱳᱭ,
ᱡᱟᱦᱟᱸ ᱟᱵᱚᱣᱟᱜ ᱢᱮᱱᱟᱜ ᱛᱟᱵᱚᱱᱟ ᱥᱟ ᱠᱟᱛᱷᱟ ᱨᱮᱠᱚ ᱞᱟᱹᱭ ᱠᱟᱜᱼᱟ ᱡᱮ ᱢᱚᱬᱮ ᱥᱤᱧ ᱢᱚᱬᱮ ᱧᱤᱫᱟᱹ ᱾ ᱮᱱᱮᱡ ᱠᱟᱛᱮᱜ ᱵᱚᱱ ᱦᱟᱸᱜ ᱥᱮᱛᱟᱜᱟᱵᱚᱱ ᱦᱟᱸᱜ ᱡᱟᱦᱟᱸ ᱞᱮᱠᱟ ᱜᱮ ᱾
ᱦᱳᱭ ᱦᱳᱭ,
ᱟᱫᱚ ᱦᱟᱸᱜ ᱪᱮᱜᱞᱮᱠᱟ ᱚᱠᱟᱴᱟᱜ ᱟᱵᱚ ᱡᱟᱦᱟᱸ ᱢᱮᱱᱟᱜ ᱛᱟᱵᱚᱱ ᱵᱟᱦᱟ ᱦᱳᱠ ᱠᱟᱨᱟᱢ ᱦᱳᱠ ᱫᱟᱸᱥᱟᱭ ᱟᱭᱦᱳᱠ ᱥᱚᱨᱦᱟᱭ ᱦᱳᱠ ᱢᱟᱱᱮ ᱡᱟᱦᱟ ᱚᱠᱟᱴᱟᱜ ᱢᱟᱱᱮ ᱵᱷᱟᱜᱤ ᱵᱮ ᱢᱟᱱᱟᱣ ᱜᱮᱭᱟ?
ᱟᱫᱚ ᱜᱚᱝᱠᱮᱥ ᱞᱟᱹᱭ ᱠᱟᱜ ᱜᱚᱫᱚ ᱦᱟᱲᱟᱢ ᱦᱟᱯᱲᱟᱢ ᱠᱚᱠᱚ ᱞᱟᱹᱭ ᱠᱟᱫ ᱫᱚ ᱾ ᱦᱟᱹᱛᱤ ᱞᱮᱠᱟᱱ ᱥᱚᱨᱦᱟᱭ ᱢᱚᱬᱮ ᱥᱤᱧ ᱢᱚᱬᱮ ᱧᱤᱫᱟᱹ ᱟᱫᱚ ᱱᱚᱣᱟᱜᱮ ᱟᱞᱮ ᱫᱚ ᱾ ᱥᱟᱱᱛᱟᱲ ᱫᱚ ᱟᱵᱚ ᱫᱚ ᱥᱟᱱᱟᱢ ᱠᱚᱜᱮ ᱟᱫᱚ ᱟᱹᱞᱤᱧ ᱫᱚ ᱵᱟᱹᱞᱤᱧ ᱵᱟᱲᱟᱭᱟ ᱟᱫᱚ ᱠᱷᱟᱡ ᱫᱚ ᱱᱚᱭᱟ ᱛᱮᱭᱟᱜ ᱟᱞᱮ ᱱᱚᱛᱮ ᱫᱚ ᱢᱟᱱᱮ ᱥᱟᱱᱛᱟᱲᱟᱜ ᱢᱟᱨᱟᱝ ᱯᱚᱨᱚᱵᱽ ᱦᱤᱥᱟᱹᱵ ᱛᱮᱫᱚ ᱠᱚ ᱢᱟᱱᱟᱣ ᱜᱮᱭᱟ ᱾
ᱟᱪᱪᱷᱟ, ᱛᱟᱞᱦᱮ ᱜᱚᱢᱠᱮ ᱢᱮᱱ ᱟᱹᱞᱤᱧ ᱛᱟᱞᱮ ᱦᱟᱸᱜ ᱤᱭᱟᱹ ᱵᱟᱦᱟ ᱠᱚᱨᱮ ᱫᱚ ᱦᱟᱸᱜ ᱮᱸᱻ ᱢᱟᱜ ᱢᱚᱬᱮ ᱠᱚ ᱦᱟᱸᱜ ᱚᱱᱛᱮ ᱫᱚ ᱦᱩᱭ ᱵᱟᱲᱟᱜ ᱜᱮᱭᱟ ᱥᱮ ᱵᱟᱝᱜᱮ?
ᱦᱳᱭ ᱜᱚᱝᱠᱮ ᱱᱚᱛᱮ ᱫᱚ ᱢᱟᱜ ᱢᱚᱲᱮ ᱫᱚ ᱵᱟᱝ ᱦᱩᱭᱩᱜᱼᱟ ᱳᱭ ᱟᱨᱠᱤ ᱪᱮᱜ ᱞᱤᱧ ᱞᱟᱹᱭᱟᱵᱮᱱᱟ ᱵᱟᱦᱟ ᱜᱮ ᱦᱩᱭᱩᱜ ᱜᱮᱭᱟ ᱡᱟᱦᱟᱸ ᱡᱟᱦᱮᱨ ᱛᱷᱟᱱ ᱠᱚᱨᱮᱜ ᱯᱩᱡᱟᱹ ᱵᱟᱲᱟ ᱜᱮ ᱦᱩᱭᱩᱜᱼᱟ ᱚᱸᱰᱮᱜᱮ ᱵᱟᱦᱟ ᱫᱚᱱ ᱠᱚ ᱡᱟᱹᱣ ᱩᱰᱟᱹᱝ ᱾
ᱟᱪᱪᱷᱟ ᱚᱱᱟ ᱡᱟᱦᱟᱸ ᱵᱚᱱ ᱟᱵ ᱵᱚᱦᱟᱜ ᱡᱟᱦᱟᱸ ᱟᱵᱚᱦᱟᱜ ᱢᱮᱱᱟᱜ ᱛᱟᱵᱚᱱ ᱚᱱᱟᱜᱮ ᱦᱟᱸᱜ ᱚᱱᱠᱟ ᱞᱮᱠᱟᱛᱮᱜᱮ ᱠᱟᱹᱢᱤ ᱠᱚ ᱛᱟᱵ ᱵᱟᱵᱚᱱ ᱦᱳᱭ ᱪᱮᱜ ᱞᱮᱠᱟ?
ᱦᱳᱭ ᱦᱳᱭ,
ᱟᱪᱪᱷᱟ, ᱟᱞᱮᱥᱮᱫ ᱦᱚᱸ ᱱᱚᱝᱠᱟ ᱜᱮ ᱢᱟᱜ ᱢᱚᱬᱮ ᱠᱚᱫᱚ ᱦᱟᱸᱜ ᱵᱟᱝ ᱜᱮ ᱦᱳᱭᱳᱜᱼᱟ ᱢᱚᱴᱟᱢᱩᱴᱤ ᱡᱷᱟᱨᱠᱷᱚᱸᱱᱰ ᱟᱜ ᱠᱟᱹᱴᱤᱡ ᱤᱦᱟᱹᱥ ᱥᱩᱨ ᱧᱚᱜ ᱜᱮᱭᱟ ᱛᱚ ᱡᱷᱟᱨᱠᱷᱚᱸᱱᱰ ᱠᱚᱨᱮ ᱠᱚ ᱢᱟᱱᱟᱣ ᱵᱟᱲᱟᱭ ᱜᱮᱭᱟ ᱦᱟᱸᱜ ᱵᱟᱦᱟ ᱤᱭᱟᱹ ᱠᱚᱫᱚ ᱢᱟᱜ ᱢᱚᱬᱮ ᱠᱚᱫᱚ ᱾
ᱚ ᱟᱪᱼᱪᱷᱟ ᱾
ᱛᱟᱞᱦᱮ ᱜᱚᱝᱠᱮ ᱦᱟᱸᱜ ᱢᱮᱱ ᱟᱹᱞᱤᱧ ᱡᱟᱦᱟᱸ ᱱᱤᱛᱚᱦᱟᱜ ᱦᱳᱲᱳ ᱥᱤᱡᱤᱱ ᱠᱟᱱ ᱛᱟᱵᱚᱱᱟ ᱦᱩᱲᱩ ᱠᱚᱦᱚᱸ ᱪᱟᱥ ᱵᱟᱲᱟ ᱠᱟᱛᱮ ᱡᱟᱦᱟᱱᱟᱜ ᱥᱚᱵᱽᱡᱤ ᱠᱚ ᱥᱮ ᱡᱟᱦᱱᱟᱜ ᱠᱚ ᱪᱟᱥ ᱵᱟᱲᱟᱭ ᱜᱮᱭᱟ ᱦᱩᱭᱩᱜ ᱟᱥᱮ ᱵᱟᱝᱜᱮ?
ᱦᱚᱳᱭ ᱜᱚᱝᱠᱮ ᱥᱚᱵᱽᱡᱤ ᱠᱚᱫᱚ ᱞᱤᱧ ᱪᱟᱥ ᱵᱟᱲᱟᱭ ᱜᱮᱭᱟ ᱱᱤᱛᱟᱨ ᱫᱚᱵᱮᱱ ᱵᱩᱡᱮ ᱮᱜ ᱜᱮᱭᱟ᱾ ᱱᱮᱛᱟ ᱡᱟᱹᱥᱛᱤ ᱫᱚ ᱵᱟᱝ ᱟᱨᱠᱤ ᱡᱟᱦᱟᱸ ᱵᱟᱲᱜᱮ ᱠᱚᱨᱮ ᱞᱤᱧ ᱨᱚᱦᱚᱭ ᱵᱟᱲᱟᱭ ᱜᱮᱭᱟ ᱯᱩᱨᱟᱹᱭ ᱟᱨᱟᱜ ᱠᱚ, ᱟᱨᱠᱤ ᱵᱮᱸᱜᱟᱲ ᱠᱚ ᱚᱱᱟ ᱠᱚᱜᱮᱞᱤᱧ ᱨᱚᱦᱚᱭ ᱵᱟᱲᱟᱭ ᱜᱮᱭᱟ᱾
ᱦᱮᱸ ᱱᱮᱛᱟᱨ ᱫᱚ ᱦᱟᱸᱜ ᱢᱟᱱᱮ᱾᱾ ᱱᱮᱛᱟᱨ ᱫᱚ ᱦᱩᱲᱩ ᱨᱚᱦᱚᱭ ᱥᱤᱡᱤᱱ ᱥᱮ ᱱᱮᱛᱟᱨ ᱫᱚ ᱦᱟᱸᱜ ᱵᱟᱝᱠᱚ ᱪᱟᱥ ᱵᱟᱲᱟᱭ ᱜᱮᱭᱟ᱾ ᱟᱫᱚ ᱦᱟᱸᱜ᱾᱾
ᱡᱚᱠᱷᱚᱱᱟᱜ ᱥᱤᱡᱤᱱ ᱠᱚ ᱤᱭᱟ ᱛᱚᱠᱷᱚᱱ ᱛᱚᱠᱷᱚᱱ ᱜᱮ ᱪᱟᱥᱟ ᱵᱮᱸᱜᱟᱲ ᱠᱚᱦᱚᱸ ᱥᱮ ᱥᱚᱵᱽᱡᱤ ᱠᱚ ᱛᱩᱲᱤ ᱠᱚ ᱦᱟᱸᱜ ᱨᱚᱦᱚᱭ ᱵᱟᱲᱟᱭ ᱜᱮᱭᱟ ᱠᱚ᱾
ᱦᱳᱭ ᱦᱳᱭ᱾
ᱜᱚᱝᱠᱮ ᱟᱨ ᱞᱟᱹᱭ ᱫᱟᱞ ᱤᱧ ᱟᱵᱮᱱ ᱥᱮᱫ ᱫᱚ ᱪᱤᱠᱟᱹ ᱵᱩᱨᱩ ᱠᱚᱫᱚ ᱢᱮᱱᱟᱜ ᱟ ᱥᱮ ᱵᱟᱹᱱᱩᱜᱼᱟ ᱜᱚᱝᱠᱮ?
ᱱᱚᱛᱮ ᱫᱚ ᱦᱟᱸᱜ ᱵᱩᱨᱩ ᱠᱚᱫᱚ ᱠᱟᱹᱴᱤᱡ ᱥᱟᱺᱜᱤᱧ ᱫᱷᱟᱨᱮ ᱡᱟᱨᱮ ᱨᱮᱜᱮ ᱢᱮᱱᱟᱜᱼᱟ᱾
ᱚᱸ ᱟᱪᱪᱷᱟ ᱟᱪᱪᱷᱟ᱾
ᱠᱷᱟᱸ ᱱᱚᱛᱮ ᱫᱚ ᱦᱟᱸᱜ ᱟᱫᱚ ᱮᱴᱟᱜ ᱠᱚᱫᱚ ᱠᱤᱪᱷᱩ ᱦᱟᱸᱜ ᱤᱭᱟᱹ ᱠᱚᱫᱚ ᱦᱟᱸᱜ ᱢᱟᱱᱮ ᱡᱤᱭᱟᱹᱞᱤ ᱠᱚᱫᱚ ᱦᱟᱸᱜ ᱴᱷᱤᱠ ᱤᱭᱭ ᱵᱟᱝᱠᱚ ᱧᱟᱢᱚᱜ ᱜᱮᱭᱟ᱾
ᱚᱸ ᱟᱪᱪᱷᱟ᱾
ᱢᱮᱱᱟᱜ ᱞᱤᱭᱟ ᱱᱤᱛᱚᱜ ᱫᱚ ᱦᱟᱸᱜ, ᱮᱠ ᱢᱟᱨᱛᱚ ᱤᱭᱟᱹ ᱠᱚᱜᱮ ᱧᱟᱢᱚᱜ ᱡᱟᱦᱟᱸ ᱠᱚ ᱢᱮᱛᱟᱜ, ᱧᱮᱞ- ᱞ, ᱧᱮᱞ ᱠᱟᱜ ᱠᱚᱣᱟ ᱯᱮ ᱥᱮ ᱵᱟᱝ ᱫᱚ ᱟᱯᱮᱥᱱ ᱫᱚ ᱪᱮᱫ ᱞᱮᱠᱟ ᱦᱟᱸᱜ᱾ ᱱᱤᱛᱚᱜ ᱟᱸᱜ ᱥᱩᱠᱨᱤ ᱠᱚ ᱧᱟᱢᱚᱜᱼᱟ ᱟᱠᱩ ᱦᱟᱸᱜ ᱡᱟᱦᱟᱸ ᱠᱚ ᱢᱮᱱᱟ ᱵᱤᱨ ᱥᱩᱠᱨᱤ ᱠᱚ᱾
ᱚ ᱟᱪᱷᱟ ᱟᱪᱷᱟ᱾
ᱟᱫᱚ ᱟᱯᱮ ᱥᱮᱫ ᱫᱚ ᱪᱮᱫᱞᱮᱠᱟ ᱵᱩᱨᱩ ᱠᱚ ᱦᱟᱸᱜ ᱥᱮ ᱵᱤᱨ ᱠᱚ ᱥᱟᱸᱜᱤ ᱥᱩᱨ ᱧᱚᱜ ᱜᱮᱭᱟ ᱥᱟᱺᱜᱤᱧ ᱧᱚᱜ ᱜᱮᱭᱟ
ᱦᱳᱭ ᱜᱚᱝᱠᱮ ᱟᱹᱞᱤᱧ ᱥᱮᱫ ᱫᱚ-ᱚ ᱚᱝᱠᱟᱼᱼ ᱵᱤᱨ ᱠᱚᱫᱚ ᱥᱩᱨ ᱨᱮᱫᱚ ᱵᱟᱹᱱᱩᱜᱼᱟ, ᱵᱩᱨᱩ ᱠᱚᱦᱚᱸ ᱟᱹᱞᱤᱧ ᱥᱮᱫ ᱫᱚ ᱯᱷᱟᱠᱟ ᱜᱮᱭᱟ ᱟᱨᱠᱤ᱾
ᱟᱪᱷᱟ
ᱟᱨ ᱜᱚᱝᱠᱮ ᱞᱟᱹᱭ ᱫᱟᱞᱤᱧ? ᱟᱵᱮᱱ ᱥᱮᱫ ᱫᱚ ᱵᱩᱨᱩ ᱠᱚ ᱢᱟᱱᱮ ᱵᱤᱨ ᱠᱚ ᱢᱮᱱᱟᱜᱼᱟ ᱟᱨᱠᱤ ᱞᱟᱹᱭ ᱫᱚᱠᱚ᱾ ᱵᱤᱨ ᱫᱤᱥᱚᱢ ᱦᱚᱲ ᱫᱚ ᱟᱹᱰᱤᱼᱼ ᱠᱚ ᱥᱤᱠᱟᱹᱨᱤᱭᱟᱹ ᱜᱮᱫᱚ, ᱟᱵᱮᱱ ᱫᱚ ᱥᱮᱸᱫᱽᱨᱟ ᱠᱚᱫᱚ ᱵᱮᱱ ᱪᱟᱞᱟᱣ ᱵᱟᱲᱟᱜ ᱟᱥᱮ ᱵᱟᱝ? ᱵᱩᱨᱩ ᱥᱮᱸᱫᱽᱨᱟ ᱠᱚᱫᱚ᱾
ᱥᱮᱸᱫᱽᱨᱟ ᱫᱚ ᱦᱟᱸᱜ ᱴᱷᱤᱠ ᱟᱹᱞᱤᱧ ᱫᱚ ᱦᱟᱸᱜᱼᱼ ᱚᱲᱟᱜ ᱠᱚᱨᱮ ᱫᱚ ᱦᱟᱸ ᱴᱷᱤᱠ ᱵᱟᱹᱞᱤᱧ ᱠᱟᱹᱢᱤ ᱵᱟᱲᱟᱭ ᱜᱮᱭᱟ, ᱢᱟᱱᱮ ᱠᱟᱹᱢᱤ ᱵᱚᱞᱛᱮ ᱪᱮᱫ ᱞᱮᱠᱟ ᱱᱤᱛᱚᱜ ᱫᱚ ᱦᱟᱸᱜᱼᱼ ᱦᱳᱲᱳ ᱨᱚᱦᱚᱭ ᱥᱤᱡᱤᱱ ᱛᱮᱫᱚ ᱱᱤᱛᱚᱜ ᱫᱚ ᱢᱮᱱᱟᱜ ᱞᱤᱧᱟᱹ ᱚᱲᱟᱜ ᱨᱮᱭᱟᱜ
ᱚᱸ ᱟᱪᱪᱷᱟ
ᱥᱤᱡᱤᱱ ᱵᱚᱞᱛᱮ ᱪᱮᱫ ᱞᱮᱠᱟ ᱢᱟᱱᱮ ᱦᱩᱲᱩ ᱠᱚ ᱨᱚᱦᱚᱭ ᱪᱟᱵᱟ ᱞᱮᱱᱠᱷᱟᱱ ᱫᱚ ᱦᱟᱸᱜᱼᱼ ᱚ ᱵᱟᱨᱮ ᱵᱟᱭᱨᱮ ᱠᱟᱹᱢᱤ ᱞᱤᱧ ᱪᱟᱞᱟᱣ ᱵᱟᱲᱟᱜ ᱜᱮᱭᱟ, ᱟᱫᱚ ᱦᱟᱜ ᱡᱚᱠᱷᱚᱱ ᱚᱲᱟᱜ ᱞᱤᱧ ᱛᱟᱦᱮᱱᱟ ᱛᱚᱼᱼ ᱞᱤᱧ ᱪᱟᱞᱟᱜ ᱜᱮᱭᱟ ᱥᱮᱸᱫᱽᱨᱟ ᱠᱚᱦᱚᱸ, ᱵᱟᱝ ᱢᱮᱱ ᱛᱮᱫᱚ ᱦᱟᱜ ᱵᱟᱝ ᱜᱟᱱᱚᱜᱼᱟ ᱟᱫᱚ ᱚᱱᱟ ᱠᱟᱹᱴᱤᱡ ᱵᱩᱨᱩ ᱠᱚ ᱦᱟᱸᱜ ᱥᱟᱺᱜᱤᱧ ᱧᱚᱜ ᱜᱮᱭᱟ ᱛᱚ᱾
ᱦᱳᱭ
ᱟᱫᱚ ᱦᱟᱸᱜ ᱱᱚᱛᱮ ᱫᱚ ᱦᱟᱸᱜ ᱤᱱᱟᱜ ᱤᱭᱟᱹ ᱫᱚ ᱦᱟᱸᱜ ᱵᱟᱹᱞᱤᱧ ᱤᱭᱟᱹᱼᱟ ᱥᱮᱸᱫᱽᱨᱟ ᱠᱚᱫᱚ ᱦᱟᱸᱜ᱾ ᱪᱟᱞᱟᱜ ᱟᱞᱤᱧ ᱡᱚᱠᱷᱚᱱ ᱚᱲᱟᱜ ᱤᱧ ᱛᱟᱦᱮᱱᱟ ᱛᱚᱠᱷᱚᱱ ᱞᱤᱧ ᱪᱟᱞᱟᱣ ᱵᱟᱲᱟᱜ ᱜᱮᱭᱟ ᱵᱟᱝᱠᱷᱟᱱ ᱫᱚ ᱵᱟᱞᱤᱧ ᱪᱟᱞᱟᱜ ᱜᱮᱭᱟ᱾
ᱚ ᱟᱪᱪᱷᱟ ᱟᱪᱪᱷᱟ᱾
ᱟᱵᱮᱱ ᱫᱚ ᱦᱟᱸᱜ ᱛᱟᱦᱚᱞᱮ ᱚᱱᱛᱮ ᱫᱚ ᱦᱟᱸᱜ ᱪᱤᱞᱤ ᱠᱚ ᱧᱟᱢᱚᱜ ᱜᱮᱭᱟ, ᱡᱤᱭᱟᱹᱞᱤ ᱵᱚᱞᱛᱮ ᱡᱤᱭᱟᱹᱨ ᱠᱚ ᱚᱱᱟ ᱠᱩᱞᱟᱹᱭ ᱠᱚ ᱦᱟᱹᱛᱤ ᱠᱚ ᱥᱩᱠᱨᱤ ᱠᱚ?
ᱦᱳᱭ ᱜᱚᱝᱠᱮ ᱚᱝᱠᱟ ᱟᱞᱤᱧ ᱥᱮᱫ ᱫᱚ ᱚᱝᱠᱟ ᱫᱚ ᱧᱟᱢ ᱞᱮᱠᱟᱛᱮ ᱫᱚ ᱪᱤᱞᱤ ᱦᱚᱸ ᱵᱟᱠᱚ ᱧᱟᱢᱚᱜᱼᱟ᱾ ᱟᱫᱚ ᱟᱨᱠᱤ ᱚᱝᱠᱟ ᱢᱟᱱᱮ ᱥᱮᱸᱫᱽᱨᱟ ᱠᱚ ᱡᱩᱫᱤ ᱵᱮᱱ ᱧᱮᱞᱟ ᱟᱹᱞᱤᱧ ᱫᱚᱻ ᱵᱮᱥᱤ ᱜᱩᱰᱩ ᱠᱚᱜᱮᱧ ᱥᱮᱸᱫᱽᱨᱟ ᱠᱚᱜᱮᱭᱟ ᱵᱟᱲᱜᱮ ᱠᱚᱨᱮ ᱩᱱᱠᱩ ᱥᱟᱨᱜᱟ ᱜᱩᱰᱩ ᱠᱚ ᱠᱚ ᱛᱟᱦᱮᱱ ᱫᱚ ᱫᱟ- ᱫᱟᱨᱮ ᱠᱚᱨᱮ,
ᱠᱚ ᱢᱮᱱᱟᱜᱼᱟ ᱫᱟᱨᱮ ᱠᱚᱨᱮ ᱠᱚ ᱛᱟᱦᱮᱸᱱ ᱜᱮᱭᱟ ᱵᱟᱝ
ᱦᱳᱭ ᱜᱚᱝᱠᱮ ᱦᱳᱭ᱾
ᱟᱪᱪᱷᱟ, ᱛᱟᱦᱞᱮ ᱩᱱᱠᱩ ᱡᱟᱦᱟᱸᱭ ᱩᱱᱠᱩ ᱦᱟᱸᱜ ᱛᱚᱞᱟ ᱜᱟᱹᱰᱤ ᱱᱮᱛᱟᱨ ᱡᱮᱢᱚᱱ ᱛᱚᱞᱟ ᱥᱤᱡᱤᱱ ᱢᱟ ᱦᱟᱸᱜ ᱱᱮᱛᱟᱨ ᱫᱚ ᱦᱟᱸᱜ ᱟᱸ ᱛᱚᱞᱟ ᱜᱟᱹᱰᱤ ᱠᱚᱨᱮ ᱠᱚ ᱠᱚ ᱧᱟᱢᱚᱜ ᱜᱮᱭᱟ ᱦᱟᱸᱜ ᱠᱚ ᱜᱩᱰᱩ ᱠᱚ ᱩᱱᱠᱩ ᱫᱚ ᱦᱟᱸᱜ ᱟᱨ ᱚᱱᱛᱮ ᱠᱚ ᱥᱤᱸᱫᱽᱨᱟ ᱠᱚ ᱵᱟᱪᱚ ᱵᱟᱠᱚ ᱥᱤᱸᱫᱽᱨᱟ ᱠᱚ ᱜᱮᱭᱟ?
ᱦᱳᱭ ᱜᱚᱝᱠᱮ ᱩᱱᱠᱩ ᱦᱚᱸᱞᱤᱧ ᱥᱮᱸᱫᱽᱨᱟ ᱠᱚᱜᱮᱭᱟ ᱵᱟᱨᱭᱟ ᱯᱮᱭᱟ ᱥᱮᱛᱟ ᱥᱮᱛᱟ ᱢᱮᱱᱟᱜ ᱠᱚᱛᱟᱞᱤᱧᱟ ᱟᱫᱚ ᱥᱮᱛᱟ ᱞᱤᱧ ᱤᱫᱤ ᱛᱚᱨᱟ ᱠᱚᱣᱟ ᱟᱨᱠᱤ ᱟᱨ ᱟᱨᱠᱤ ᱚᱱᱟ ᱡᱟᱦᱟᱸ ᱟᱲᱮ ᱵᱟᱝ ᱛᱟᱦᱮᱱᱟ ᱚᱱᱟ ᱟᱫᱚᱜ ᱟᱲᱮ ᱨᱮ ᱥᱟᱵᱚᱞ ᱞᱤᱧ ᱠᱷᱟᱹᱲᱟ ᱟᱨ ᱫᱚᱢᱮ ᱜᱮᱧ ᱦᱚᱰᱚᱨ ᱦᱚᱰᱚᱨᱟ᱾
ᱟᱪᱪᱷᱟ ᱟᱞᱮ ᱥᱮᱫ ᱫᱚ ᱦᱟᱸᱜ ᱜᱩᱰᱩ ᱠᱚᱫᱚ ᱦᱟᱸᱜ ᱵᱟᱝᱠᱚ ᱡᱚᱢ ᱵᱟᱲᱟ ᱠᱚᱜᱮᱭᱟ᱾
ᱚ ᱟᱪᱪᱷᱟ ᱟᱪᱪᱷᱟ᱾
ᱟᱫᱚ ᱦᱟᱸᱜ ᱚᱱᱟᱜᱮ ᱪᱮᱜ ᱞᱮᱠᱟ ᱛᱟᱞᱮ ᱪᱮᱜ ᱞᱮᱠᱟ ᱦᱟᱸᱜ ᱩᱱᱠᱩᱣᱟᱜ ᱡᱤᱞ ᱫᱚ ᱥᱤᱵᱤᱞ ᱛᱟᱠᱚᱭᱟ?
ᱪᱮᱜ ᱞᱤᱧ ᱞᱟᱹᱭ ᱟᱵᱮᱱᱟ ᱜᱚᱝᱠᱮ ᱡᱟ ᱠᱚ ᱤᱛᱤᱞᱚᱜ ᱫᱚ ᱟᱨᱠᱤ ᱡᱩᱫᱤ ᱟᱵᱮᱱ ᱢᱟᱱᱮᱻᱨᱟᱜ ᱞᱟᱫ ᱠᱟᱛᱮᱜ ᱨᱟᱯᱟᱜ ᱠᱟ ᱛᱮᱜ ᱯᱤᱴᱷᱟᱹ ᱠᱟᱛᱮᱜ ᱵᱮᱱ ᱡᱚᱢ ᱠᱚᱣᱟ ᱵᱟᱝ ᱟᱫᱚ ᱦᱤᱲᱤᱧ ᱜᱮ ᱵᱟᱵᱮᱱ ᱦᱤᱲᱤᱧ ᱫᱟᱲᱮᱭᱟᱜᱼᱟ᱾
ᱟᱪᱪᱷᱟ ᱟᱪᱪᱷᱟ ᱟᱪᱪᱷᱟ, ᱛᱟᱦᱚᱞᱮ ᱟᱯᱮ ᱫᱚ ᱦᱟᱸᱜ ᱵᱷᱟᱜᱤ ᱧᱚᱜ ᱜᱮ ᱥᱮᱸᱫᱽᱨᱟ ᱫᱚᱯᱮ ᱪᱟᱞᱟᱣ ᱵᱟᱲᱟᱜ ᱜᱮᱭᱟ ᱥᱮ ᱪᱮᱜ ᱞᱮᱠᱟ?
ᱦᱳᱭ ᱜᱚᱝᱠᱮ ᱜᱩᱰᱩ ᱥᱮᱸᱫᱽᱨᱟ ᱟᱛᱮᱫ ᱫᱚ ᱟᱹᱰᱤ ᱵᱮᱥᱤ ᱞᱮ ᱪᱟᱞᱟᱜ ᱜᱮᱭᱟ᱾
ᱟᱫᱚ ᱱᱟᱜ ᱮᱴᱟᱜ ᱠᱚᱫᱚ ᱥᱮᱸᱫᱽᱲᱟ ᱵᱟᱝ ᱵᱮᱱ ᱥᱮᱱᱚᱜ ᱜᱮᱭᱟ ᱦᱟᱸᱜ ᱵᱤᱨ ᱥᱮᱸᱫᱽᱲᱟ ᱵᱤᱨ ᱵᱚᱞᱛᱮ ᱦᱟᱸᱜ ᱥᱩᱠᱲᱤ ᱠᱚ ᱚᱱᱛᱮ ᱫᱚ᱾ ᱟ ᱵᱟᱹᱱᱩᱜ ᱠᱚ ᱜᱮᱭᱟ᱾
ᱵᱟ ᱜᱚᱝᱠᱮ ᱱᱚᱛᱮ ᱫᱚ ᱵᱟᱹᱱᱩᱜ ᱠᱚᱣᱟ ᱟᱫᱚ ᱚᱱᱟ ᱥᱮᱸᱫᱽᱲᱟ ᱠᱚᱫᱚ ᱩᱱᱟᱹᱜ ᱵᱟᱝᱞᱤᱧ ᱥᱮᱱ ᱵᱟᱲᱟᱣ ᱠᱟᱱᱟ᱾
ᱟᱪᱷᱟ ᱟᱪᱪᱷᱟ,
ᱛᱟᱦᱞᱮ ᱜᱚᱝᱠᱮ ᱦᱟᱸᱜ ᱚᱜᱼᱚᱭ ᱡᱟᱦᱟᱸ ᱟᱵᱚ ᱮᱸ ᱱᱤᱛᱳᱜ ᱫᱚᱦᱟᱸᱜ ᱦᱩᱲᱩ ᱥᱤᱡᱮᱱ ᱛᱚ ᱦᱟᱸᱜ ᱚᱱᱟ ᱵᱟᱫ ᱠᱟᱛᱮᱜ ᱱᱟᱦᱟᱸᱜ ᱪᱮᱜ ᱠᱚ ᱵᱮᱱ ᱠᱟᱹᱢᱤ ᱵᱟᱲᱟᱭ ᱜᱮᱭᱟ?
ᱠᱟᱹᱢᱤ ᱵᱚᱞᱛᱮ ᱱᱤᱭᱟᱹ ᱦᱚᱸ ᱵᱟᱫ ᱠᱟᱛᱮᱜ ᱫᱚ ᱟᱫᱚ ᱠᱷᱟᱭ ᱫᱚ ᱟᱞᱤᱧ ᱫᱚ ᱠᱟᱹᱢᱤ ᱫᱚ ᱵᱟᱞᱤᱧ ᱠᱟᱹᱢᱤ ᱵᱟᱲᱟᱭᱟ ᱟᱨ ᱱᱤᱭᱟᱹ ᱦᱩᱲᱩ ᱥᱮᱡᱮᱱ ᱪᱟᱵᱟ ᱞᱮᱱᱠᱷᱟᱭ ᱫᱚ ᱟᱫᱚ ᱜᱩᱨᱤᱡ ᱞᱳᱰᱷ ᱞᱤᱧ ᱪᱟᱞᱟᱜᱼᱟ ᱴᱮᱠᱴᱟᱨ ᱨᱮ᱾
ᱟᱪᱪᱷᱟ,
ᱚᱱᱛᱮ ᱠᱮᱜᱚᱱ ᱛᱮᱫᱚ ᱠᱚ ᱠᱚᱢᱚᱜᱼᱟ ᱪᱮᱜ ᱞᱮᱠᱟ ᱴᱮᱠᱴᱟᱨ ᱯᱤᱡᱩ ᱥᱮ ᱪᱮᱜ ᱞᱮᱠᱟ ᱢᱟᱱᱮ ᱪᱮᱜ ᱞᱮᱠᱟ ᱮᱢᱚᱜ ᱠᱟᱱᱟ ᱚᱱᱛᱮ ᱫᱚ ᱢᱟᱭᱱᱮ ᱫᱚ?
ᱢᱟᱭᱱᱮ ᱫᱚ ᱜᱚᱝᱠᱮ ᱟᱞᱤᱧ ᱫᱚ ᱢᱟᱱᱮ ᱴᱮᱠᱴᱟᱨ ᱯᱤᱪᱷᱩ ᱜᱮᱠᱚ ᱮᱢᱚᱜᱼᱟ ᱟᱫᱚ ᱠᱷᱟᱭ ᱫᱚ ᱡᱚᱠᱷᱚᱭ ᱚᱱᱮ ᱢᱟᱱᱮ ᱠᱷᱟᱭᱫᱚ ᱢᱟᱱᱮ ᱡᱩᱫᱤ, ᱵᱮᱥᱤ ᱴᱮᱠᱴᱟᱨ ᱵᱟᱝ ᱦᱩᱭᱩᱜᱼᱟ ᱛᱚᱵᱮ ᱠᱷᱟᱭ ᱫᱚ ᱫᱤᱱ ᱢᱩᱡᱩᱨᱤ ᱠᱚ ᱮᱢᱟᱞᱤᱧᱟ ᱟᱹᱞᱤᱧ ᱫᱚ᱾
ᱟᱪᱪᱷᱟ ᱪᱮᱫ ᱞᱮᱠᱟ ᱫᱤᱱᱟᱹᱢ ᱦᱤᱞᱚᱜ ᱫᱚ ᱠᱚ ᱮᱢᱚᱜᱼᱟ᱾